ᱦᱮᱞᱳ
ᱦᱮᱞᱳ
ᱦᱮᱸᱻ ᱡᱚᱦᱟᱨ ᱜᱮ,
ᱦᱟᱸ ᱡᱚᱦᱟᱨ ᱜᱮ
ᱪᱮᱫ ᱯᱮ ᱪᱤᱠᱟᱹ ᱮᱭᱟ
ᱪᱮᱫ ᱜᱮ ᱵᱟᱝ ᱪᱮᱠᱟ ᱦᱩᱭ ᱟᱠᱟᱱᱟ ᱫᱩᱲᱩᱵ ᱜᱮ ᱦᱩᱭ ᱟᱠᱟᱱᱟ ᱾
ᱚᱻ
ᱫᱩᱲᱩᱵ ᱛᱦᱤᱨ ᱦᱩᱭ ᱠᱟᱱᱟ ᱾
ᱟᱨ ᱫᱟᱠᱟ ᱠᱚᱫᱚ ᱡᱚᱢ ᱠᱮᱫᱼᱟ ᱯᱮ ᱥᱮ ᱵᱟᱝᱟ?
ᱵᱟ
ᱚ, ᱟᱪᱷᱟ ᱦᱮᱸ
ᱟᱯᱮ ᱫᱚ ᱯᱮ ᱡᱚᱢ ᱠᱮᱭᱼᱟ ᱾
ᱦᱳᱭ ᱡᱚᱢ ᱠᱮᱫᱮᱜᱼᱟ ᱞᱮ ᱱᱤᱛᱚᱜ ᱢᱟᱪᱷᱟ ᱜᱮ ᱾
ᱩᱱᱟᱹᱜ ᱞᱚᱜᱚᱱ
ᱦᱳᱭ ᱞᱚᱜᱚᱱ ᱜᱮ ᱡᱚᱢ ᱦᱩᱭᱩᱜᱼᱟ ᱟ ᱟᱹᱛᱩᱳ ᱫᱤᱥᱚᱢ ᱨᱮᱫᱚ ᱾
ᱦᱸ ᱦᱮᱸ ᱟᱹᱛᱩ ᱫᱤᱥᱚᱢ ᱫᱚ ᱮᱠᱴᱩ ᱞᱚᱜᱚᱱ ᱵᱟᱢ ᱡᱚᱢ ᱞᱮᱠᱷᱟᱱ
ᱦᱳᱭ, ᱡᱟᱯᱤᱫ ᱪᱟᱵᱟᱭᱟᱠᱚ ᱾
ᱦᱩᱸ
ᱚᱱᱟ ᱚᱱᱟ ᱠᱷᱟᱹᱛᱤᱨ ᱞᱚᱜᱚᱱ ᱜᱮᱞᱮ ᱡᱚᱢ ᱜᱮᱭᱟ ᱟᱞᱮ ᱫᱚ
ᱦᱩᱸᱻ ᱦᱩᱸᱻ
ᱦᱚᱭ
ᱟᱞᱮ ᱱᱚᱣᱟ ᱠᱚᱨᱮ ᱦᱚᱸᱠᱚᱮ ᱡᱚᱢ ᱜᱮᱭᱟ, ᱵᱟᱝ ᱢᱮᱱᱛᱮᱫᱚ ᱵᱟᱝ ᱾ ᱮᱠᱴᱩ ᱟᱞᱮ ᱛᱮᱫ ᱜᱮ ᱵᱟᱝᱞᱮ ᱡᱚᱢᱟᱞᱚᱵᱚᱱ
ᱚ
ᱵᱟᱠᱷᱟᱱ ᱫᱚ ᱡᱚᱢ ᱫᱚ ᱮᱴᱟᱜ ᱠᱚᱫᱚ ᱠᱚ ᱡᱚᱢ ᱠᱟᱛᱮᱫ ᱠᱚ ᱱᱤᱛ ᱛᱮᱫᱚ ᱠᱚ ᱯᱟᱞᱮᱫ ᱠᱚ ᱾
ᱢᱤᱫ ᱮᱵᱷᱮᱱ ᱜᱟᱱ ᱫᱚᱠᱚ ᱡᱟᱹᱯᱤᱫ ᱠᱮᱫᱟ ᱾
ᱦᱩᱸ ᱢᱤᱫᱤᱫᱟᱹ ᱫᱷᱤᱱ ᱜᱟᱱ ᱠᱚ ᱡᱟᱹᱯᱤᱫᱟ ᱾
ᱦᱩᱸ
ᱟᱪᱷᱟ ᱛᱟᱦᱚᱞᱮ ᱱᱤᱛᱚᱜ ᱫᱚ ᱟᱴᱮᱫ ᱠᱚ ᱡᱟᱹᱯᱤᱫ ᱞᱟᱹᱜᱤᱫ
ᱦᱳᱭ ᱟᱛᱮᱫ ᱠᱚ ᱦᱩᱭ ᱟᱠᱟᱱᱟ ᱜᱟᱯᱟ ᱢᱮᱭᱟᱝ ᱱᱟᱦᱟᱜ ᱵᱟᱨᱦᱮ ᱠᱟᱹᱢᱤ ᱪᱟᱞᱟᱜ ᱦᱩᱭᱩᱜᱼᱟ᱾
ᱚᱠᱟ ᱥᱮᱱ ᱵᱟᱦᱨᱮ ᱠᱟᱹᱢᱤ ᱦᱩᱭᱩᱜᱼᱟ?
ᱫᱤᱞᱞᱤ
ᱩᱱᱟᱹᱜ ᱥᱟᱺᱜᱤᱧ?
ᱦᱳᱭ ᱯᱩᱭᱥᱟᱹ ᱞᱟᱹᱜᱤᱫ ᱢᱟ ᱪᱟᱞᱟᱜ ᱦᱩᱭᱩᱜ ᱜᱮᱭᱟ ᱨᱮᱸᱜᱮᱡ ᱦᱚᱲ ᱢᱟ ᱪᱮᱫ ᱮᱢ ᱞᱟᱹᱭᱟ᱾
ᱦᱩᱸ ᱦᱩᱸ ᱦᱩᱸ ᱯᱚᱭᱥᱟ ᱛᱚ ᱠᱟᱢᱟᱣ ᱜᱮ ᱦᱩᱭᱩᱜᱼᱟ᱾
ᱦᱳᱭ ᱦᱳᱭ
ᱵᱟᱝ ᱠᱟᱢᱟᱣ ᱞᱮᱠᱷᱟᱱ ᱪᱮᱠᱟ ᱦᱩᱭᱩᱜᱼᱟ᱾
ᱦᱳᱭ ᱚᱱᱟ ᱠᱷᱟᱹᱛᱤᱨ ᱪᱟᱞᱟᱣ ᱦᱩᱭᱩᱜ ᱠᱟᱱᱟ᱾
ᱦᱩᱸ ᱦᱩᱸ ᱦᱩᱸ ᱪᱟᱥ ᱠᱟᱹᱢᱤ ᱠᱚᱫᱚ ᱯᱮ ᱥᱟᱫ ᱠᱮᱫᱼᱟ ᱛᱚᱵᱮ?
ᱦᱳᱭ ᱪᱟᱵᱟ ᱠᱟᱛᱮᱫ ᱜᱮ ᱵᱟᱨᱦᱮ ᱠᱟᱹᱢᱤ ᱪᱟᱞᱟᱣ ᱦᱩᱭᱩᱜ ᱠᱟᱱᱟ᱾
ᱦᱩᱸ
ᱟᱜ ᱥᱤᱞᱟᱹᱭᱤᱱᱮ ᱠᱟᱹᱢᱤᱭᱟ ᱥᱮ ᱥᱤᱞᱟᱹᱭ ᱵᱟᱲᱟᱭ ᱚᱱᱟ ᱠᱳᱢᱯᱟᱱᱤ ᱨᱮ᱾
ᱠᱳᱢᱯᱟᱱᱤ ᱨᱮ ᱠᱳᱢᱯᱟᱱᱤ ᱨᱮᱯᱮ ᱠᱟᱹᱢᱤᱭᱟ?
ᱦᱳᱭ
ᱟᱫᱚ ᱫᱤᱱᱢ ᱜᱮ
ᱟᱯᱮ ᱫᱚ ᱪᱮᱫ ᱠᱚᱯᱮ ᱪᱤᱠᱟᱹ ᱵᱟᱲᱟᱭᱼᱟ? ᱦᱳᱭ ᱫᱤᱱ ᱜᱮ ᱠᱟᱹᱢᱤ ᱦᱩᱭᱩᱜ ᱜᱮᱭᱟ᱾
ᱟᱞᱮ ᱠᱚᱫᱚ ᱦᱚᱸᱜᱱᱟ ᱪᱟᱥ ᱨᱮᱭᱟᱜ ᱠᱟᱹᱢᱤ ᱠᱚᱜᱮ᱾
ᱚ
ᱮᱴᱟᱜ ᱫᱚ ᱵᱟᱝᱜᱮ᱾
ᱚ ᱟᱨ ᱪᱟᱥ ᱦᱩᱭ ᱠᱮᱫᱟ ᱯᱮ ᱥᱮ ᱵᱟᱝᱟ ᱥᱟᱹᱛ ᱠᱮᱫᱼᱟ ᱯᱮ ᱥᱮ ᱵᱟᱝᱟ?
ᱵᱟᱝ ᱥᱟᱛ ᱠᱟᱜᱼᱟ᱾ ᱟᱹᱣᱨᱤ ᱞᱮ ᱥᱴᱟᱴ ᱜᱮᱭᱟ ᱦᱟᱸᱜ᱾
ᱚ ᱟᱹᱣᱨᱤ ᱯᱮ ᱞᱟᱜᱟᱣ-ᱟ ᱛᱚᱵᱮ ᱨᱚᱦᱟᱭ ᱜᱮ᱾
ᱦᱮᱸ ᱚᱱᱠᱟ ᱵᱟᱭ ᱫᱟᱜ ᱟᱠᱟᱫ-ᱟ᱾
ᱚ ᱟᱪᱪᱷᱟ
ᱠᱷᱮᱛᱼᱼ
ᱛᱚᱵᱮ ᱵᱟᱭ ᱫᱟᱜ ᱠᱷᱟᱱ ᱪᱮᱫ ᱡᱚᱢ ᱨᱚᱦᱚᱭᱟ᱾
ᱦᱮᱸ
ᱟᱞᱮ ᱥᱮᱱ ᱢᱟ ᱫᱚᱢᱮ ᱫᱟᱜ᱾
ᱟᱯᱮ ᱥᱮᱱ ᱫᱚ ᱫᱚᱢᱮ ᱫᱚᱜ ᱮ
ᱦᱳᱭ
ᱟᱯᱮᱥᱮᱱ ᱫᱚ ᱫᱚᱢᱮ ᱫᱟᱜ ᱮᱫ ᱜᱮᱭᱟᱭ?
ᱦᱚᱭ ᱫᱟᱜ ᱮ ᱜᱮᱭᱟᱭ ᱟᱞᱮ ᱥᱮᱱ ᱫᱚᱢᱮ ᱜᱮ᱾
ᱚ ᱚᱱᱟ ᱛᱮᱯᱮ ᱥᱟᱛ ᱠᱟᱜᱼᱟ ᱟᱯᱮ ᱫᱚ
ᱡᱚᱢ ᱥᱟᱹᱛ ᱠᱮᱭᱟᱞᱮ ᱠᱟᱢᱤ ᱠᱚ ᱪᱷᱟᱞᱟᱜ ᱦᱩᱭᱩᱜ-ᱟ ᱱᱤᱛᱚᱜ ᱫᱚ ᱵᱟᱨᱦᱮ ᱫᱤᱥᱟᱢ᱾
ᱦᱩᱸ ᱦᱩᱸ ᱱᱤᱭᱟᱹ ᱵᱷᱳᱨ ᱜᱮ ᱛᱟᱦᱮᱸᱱᱟ ᱥᱮ ᱫᱤᱱᱜᱟᱱ ᱛᱮᱜᱮ ᱯᱮ ᱛᱟᱦᱮᱸᱱᱟ ᱠᱟᱹᱢᱤ ᱥᱮᱫ?
ᱟᱨ ᱦᱤᱡᱩᱜ ᱟᱞᱮ ᱡᱟᱦᱟᱸ ᱚᱱᱠᱟ ᱡᱟᱦᱟᱱᱟᱜ ᱠᱟᱹᱢᱤ ᱠᱚ ᱛᱟᱦᱮᱱ ᱠᱷᱟᱱ᱾
ᱚ ᱡᱟᱦᱟᱱᱟᱜ
ᱵᱟᱝ ᱠᱚᱵᱤᱥᱚ ᱦᱚᱸ ᱱᱚᱛᱮ ᱫᱚ ᱫᱩᱨᱜᱟ ᱯᱩᱡᱟᱹ ᱠᱚᱨᱮ ᱜᱮᱞᱮ ᱦᱤᱡᱩᱜᱼᱟ᱾ ᱥᱚᱦᱨᱟᱭ ᱠᱚᱨᱮ
ᱦᱩᱸ
ᱦᱳᱭ ᱵᱟᱝᱠᱷᱟᱱ ᱠᱟᱹᱢᱤ ᱡᱟᱭᱜᱟ ᱨᱮᱞᱮ ᱛᱟᱦᱮᱸᱱ ᱜᱮᱭᱟ
ᱵᱟᱦᱟ ᱥᱚᱦᱚᱨᱟᱭ ᱠᱚᱨᱮ ᱫᱚ ᱯᱮ ᱦᱤᱡᱩᱜ ᱜᱮᱭᱟ ᱵᱟᱦᱟ ᱥᱚᱨᱦᱟᱭ ᱠᱚ ᱨᱮ ᱯᱮ ᱦᱤᱡᱩᱜ ᱜᱮᱭᱟ
ᱦᱳᱭ ᱛᱟᱦᱚᱞᱮ ᱟᱯᱮ ᱥᱮᱱ ᱥᱚᱨᱦᱟᱭ ᱠᱚ ᱪᱮᱫ ᱞᱮᱠᱟ ᱦᱩᱭᱩᱜᱼᱟ
ᱟᱞᱮ ᱥᱮᱱ ᱥᱮᱫᱟᱭ ᱞᱮᱠᱟ ᱫᱚ ᱵᱟᱭ ᱦᱩᱭᱩᱜ ᱠᱟᱱᱟ ᱱᱮᱛᱟᱨ ᱫᱚ
ᱚ ᱟᱞᱮ ᱥᱮᱱ ᱦᱚᱸ ᱚᱝᱠᱟ ᱜᱮ
ᱥᱮᱫᱟᱭ ᱫᱚ ᱢᱚᱬᱮ ᱥᱤᱧ ᱢᱚᱬᱮ ᱧᱤᱫᱟᱹ ᱦᱩᱭᱩᱜ ᱠᱟᱱ ᱛᱟᱦᱮᱸᱜ-ᱟ ᱛᱚ ᱞᱟᱹᱭ ᱜᱮᱭᱟ ᱠᱚ
ᱦᱳᱭ
ᱟᱫᱚ ᱱᱤᱛᱳᱜ ᱫᱚ ᱚᱱᱠᱟ ᱢᱟᱪᱷᱟ ᱫᱚ ᱵᱟᱭ ᱦᱩᱭᱩᱜᱼᱟ ᱳᱭ ᱢᱩᱪᱟᱹᱫ ᱫᱤᱱ ᱠᱚᱨᱮ ᱡᱟᱦᱟᱸ ᱛᱤᱱᱟᱹᱜ ᱫᱤᱱ ᱢᱩᱪᱟᱹᱫᱚᱜᱼᱟ ᱦᱟᱸᱜ ᱚᱱᱟ ᱩᱱ ᱠᱚᱨᱮ ᱦᱟᱸᱜ ᱠᱚ ᱠᱩᱞᱦᱤ ᱠᱚ ᱟᱲᱟᱭᱟ
ᱚ
ᱞᱟᱦᱟᱛᱮ
ᱦᱳᱭ
ᱛᱟᱭᱟ ᱢᱤᱫ ᱫᱤᱱ ᱠᱷᱚᱱ ᱵᱟᱨ ᱫᱤᱱ ᱢᱚᱴᱟᱢᱩᱴᱤ
ᱟᱨ ᱛᱚᱵᱮ ᱱᱟᱯᱟᱭ ᱵᱟᱲᱟ ᱜᱮ ᱦᱮᱱᱟᱜ ᱯᱮᱭᱟ ᱚᱲᱟᱜ ᱠᱚᱨᱮ ᱫᱚ
ᱦᱮᱸ ᱱᱤᱛ ᱫᱚ ᱱᱟᱯᱟᱭ ᱜᱮ ᱦᱮᱸ‌ ᱛᱚ ᱱᱟᱯᱟᱭ ᱜᱮ ᱟᱯᱮ ᱜᱮ ᱚᱠᱟᱞ ᱢᱮᱱᱟᱜ ᱯᱮᱭᱟ
ᱟᱞᱮ ᱦᱚᱸᱜ-ᱚᱭ ᱨᱩ ᱨᱩᱣᱟᱹ ᱦᱟᱹᱥᱩᱜ ᱠᱟᱱᱟᱞᱮ
ᱡᱚᱛᱚ ᱦᱚᱲ ᱜᱮᱠᱚ ᱞᱟᱹᱭᱮᱜᱼᱟ ᱨᱩᱣᱟᱹ ᱦᱟᱹᱥᱩᱜ ᱠᱟᱱᱟᱞᱮ
ᱦᱮᱹ ᱨᱩᱣᱟᱹ ᱦᱟᱥᱩ ᱦᱚᱸ ᱱᱮᱛᱟᱨ ᱫᱚ ᱦᱚᱭ ᱞᱚᱝ ᱠᱚᱭ ᱵᱚᱫᱚᱞᱮᱜᱼᱟ ᱥᱮ ᱚᱱᱟ ᱠᱷᱟᱹᱛᱤᱨ, ᱢᱤᱫ ᱜᱷᱟᱹᱲᱤᱡ ᱛᱮ ᱥᱤᱛᱩᱝ ᱮᱜᱼᱟ ᱢᱤᱫ ᱜᱷᱟᱹᱲᱤᱡ ᱫᱟᱜ ᱮᱼᱟ ᱩᱫᱜᱟᱹᱨ ᱠᱟᱱᱟ, ᱚᱱᱠᱟ ᱠᱷᱟᱹᱛᱤᱨ ᱛᱮ ᱨᱩᱣᱟᱹ ᱠᱚ ᱧᱟᱧᱟᱢ ᱠᱟᱱᱟ᱾
ᱦᱩᱸ ᱦᱩᱸ ᱦᱩᱸ ᱦᱩᱸ ᱜᱷᱟᱱᱮ ᱫᱟᱜ ᱮᱜ-ᱟᱭ ᱜᱷᱟᱱᱮ ᱥᱤᱛᱩᱝ ᱮᱫᱟᱭ
ᱦᱳᱭ ᱦᱳᱭ
ᱚᱱᱟᱛᱮᱜᱮᱛᱚ
ᱨᱩᱣᱟᱹ ᱦᱟᱥᱩ ᱦᱚᱸ ᱛᱟᱦᱮᱱ ᱜᱮᱭᱟ ᱦᱳᱭ ᱪᱤᱠᱟᱹᱛᱮ ᱨᱩᱣᱟᱹ ᱦᱟᱹᱥᱩ ᱠᱚ ᱧᱟᱢᱮᱫ ᱵᱚᱱᱟ ᱰᱷᱮᱨ ᱱᱮᱛᱟᱨ ᱢᱟ ᱟᱨ ᱞᱟᱹᱭ ᱫᱟᱲᱮᱭᱟᱜ-ᱟᱢ ᱱᱚᱣᱟ ᱪᱤᱠᱟᱛᱮ ᱱᱮᱛᱟᱨ ᱜᱮ ᱨᱩᱣᱟᱹ ᱦᱟᱹᱥᱩ ᱠᱚ ᱧᱟᱢᱮᱫ ᱵᱚᱱᱟ
ᱱᱮᱛᱟᱨ ᱫᱚ
ᱨᱚᱲ ᱱᱮᱴᱣᱟᱨᱠ ᱰᱤᱥᱴᱟᱵᱮᱫ ᱛᱟᱢᱟᱭ ᱟᱢᱟᱜ ᱨᱮ ᱱᱮᱴᱣᱟᱨᱠ ᱵᱟᱭ ᱧᱟᱢᱫᱟ ᱴᱟᱣᱟᱨ
ᱮᱢ ᱠᱮᱜ-ᱟᱢ
ᱦᱳᱭ ᱦᱳᱭ
ᱤᱧ ᱢᱟ ᱯᱷᱟᱸᱠᱟ ᱨᱮᱜᱮ ᱢᱮᱱᱟᱜ ᱟᱠᱟᱫᱤᱧᱟ᱾
ᱚ, ᱦᱳᱭ ᱱᱤᱛᱚᱜ ᱴᱷᱤᱠ ᱜᱮ ᱟᱸᱡᱚᱢᱚᱜ ᱠᱟᱱᱟᱼᱟ ᱢᱤᱫ ᱜᱷᱟᱹᱲᱤᱡ ᱛᱮ ᱪᱮᱫ ᱞᱮᱠᱟ
ᱦᱩᱸ ᱦᱩᱸ ᱦᱩᱸ
ᱨᱩᱣᱟᱹ ᱦᱟᱹᱥᱩ ᱫᱚ ᱚᱱᱮᱠ ᱥᱟᱨ ᱠᱷᱳᱞ ᱠᱚ ᱵᱮᱥᱤ ᱵᱚ ᱡᱚᱢᱮᱜᱼᱟ ᱛᱚ ᱟᱨ ᱱᱤᱛᱚᱜᱟᱜ ᱱᱤᱛᱚᱜᱟᱜ ᱡᱟ ᱦᱚᱭ ᱦᱤᱸᱥᱤᱫ ᱟᱹᱰᱤᱜᱟᱱ
ᱵᱚᱫᱚᱞ ᱪᱟᱞᱟᱜ ᱠᱟᱱᱟ ᱦᱳᱭ ᱡᱮᱢᱚᱱ ᱥᱮᱫᱟᱭ ᱨᱮᱱ ᱵᱩᱲᱦᱤ ᱦᱟᱲᱟᱢ ᱠᱚ ᱜᱚᱲᱚᱢ ᱦᱟᱲᱟᱢ ᱜᱚᱲᱚᱢ ᱵᱩᱲᱦᱤ ᱠᱚᱵᱚᱱ ᱧᱮᱞ ᱠᱚᱣᱟ ᱫᱚᱢᱮ ᱫᱤᱱ ᱠᱚ ᱵᱟᱧᱪᱟᱣ ᱛᱟᱦᱮᱸᱱᱟ᱾ ᱟᱨ ᱱᱮᱛᱟᱨ ᱨᱮᱱ ᱦᱚᱲ ᱫᱚ ᱢᱤᱫ ᱜᱷᱟᱹᱲᱤ ᱛᱤᱜᱤ
ᱢᱮᱱᱟᱜ ᱠᱚᱜᱮᱭᱟ ᱱᱤᱛ ᱫᱷᱟᱹᱵᱤᱡ ᱦᱚᱸ
ᱡᱚᱜᱟᱡᱚᱜ ᱠᱚ ᱦᱚᱭ
ᱥᱮᱫᱟᱭ ᱠᱚᱨᱮ ᱱᱟᱜ
ᱦᱚᱭ ᱦᱮᱱᱟᱜ ᱠᱚ ᱜᱮᱭᱟ
ᱥᱮᱫᱟᱭ ᱨᱮᱭᱟᱜ ᱚᱱᱟ ᱩᱱ ᱨᱮᱭᱟᱜ ᱡᱚᱢ ᱫᱚ ᱥᱟᱨᱠᱚ ᱚᱱᱠᱟ ᱵᱟᱭ ᱛᱟᱦᱮᱸ ᱞᱮᱱᱟ ᱛᱚ᱾
ᱦᱚᱭ ᱟᱨᱦᱚᱸ ᱧᱮᱞᱚᱜ ᱠᱟᱱᱟ ᱡᱮ ᱱᱮᱛᱟᱨ ᱠᱚᱨᱮᱱ ᱜᱤᱫᱽᱨᱟᱹ ᱫᱚ ᱵᱟᱝᱠᱚ ᱚᱞᱚᱜ ᱯᱟᱲᱦᱟᱜ ᱠᱟᱱᱟ᱾
ᱵᱟᱝᱜᱮ ᱮᱠᱫᱚᱢ ᱵᱟᱝᱜᱮ
ᱪᱮᱫᱟᱜ ᱪᱚᱝ ᱢᱚᱱᱮᱜᱮ ᱚᱱᱛᱮ ᱵᱟᱭ ᱪᱟᱞᱟᱜ ᱠᱟᱱ ᱛᱟᱠᱚᱶᱟ
ᱯᱟᱛᱟ ᱪᱷᱟᱛᱟ ᱨᱮᱜᱮ ᱠᱚ ᱫᱟᱬᱟᱱ ᱠᱟᱱᱟ ᱪᱷᱟᱹᱯᱨᱤ ᱮᱱᱮᱡ ᱠᱚ ᱩᱰᱩᱠ ᱟᱠᱟᱱ ᱫᱚ ᱚᱱᱟ ᱩᱱᱡᱩ ᱠᱚ ᱫᱟᱲᱟᱱ ᱠᱟᱱᱟ ᱦᱟᱸ ᱦᱚᱭ ᱟᱵᱚ ᱥᱟᱱᱛᱟᱲ ᱢᱟ ᱟᱨᱦᱚᱸ ᱛᱮᱫ ᱜᱮ
ᱦᱮᱸ ᱮᱠᱫᱚᱢ ᱜᱮ
ᱥᱟᱱᱛᱟᱲ ᱥᱚᱢᱟᱡᱽ ᱠᱚ ᱰᱩᱵᱩᱡ ᱪᱟᱵᱟᱭᱮᱫᱼᱟ
ᱦᱮᱸ ᱪᱮᱫᱟᱜ ᱪᱚ ᱚᱞ ᱯᱟᱲᱦᱟᱣ ᱥᱮᱱ ᱫᱚ ᱢᱚᱱᱮ ᱵᱟᱭ ᱪᱟᱞᱟᱜ ᱛᱟᱠᱚᱣᱟ
ᱟᱭᱚ ᱵᱟᱵᱟ ᱜᱮ ᱵᱟᱝᱠᱚ ᱥᱟᱥᱚᱱ ᱠᱚ ᱠᱷᱟᱱ ᱪᱤᱠᱟᱹᱭᱟᱠᱚ᱾ ᱟᱭᱚ ᱵᱟᱵᱟ ᱴᱷᱮᱱ ᱦᱚᱸ ᱢᱤᱫᱴᱟᱝ ᱫᱚᱥ ᱠᱟᱱᱟ᱾
ᱦᱩᱸ
ᱪᱮᱫ ᱞᱮᱠᱟᱢ ᱜᱤᱫᱽᱨᱟᱹᱢ ᱦᱟᱨᱟᱭᱮᱭᱟ ᱪᱮᱫ ᱞᱮᱠᱟᱢ ᱪᱮᱫ ᱟᱭᱟ ᱚᱱᱠᱟ ᱜᱮᱥᱮ ᱥᱮᱬᱟᱭᱟ
ᱦᱩᱸ
ᱦᱚᱭ ᱚᱟᱜᱮ ᱠᱟᱛᱷᱟ ᱦᱩᱸ
ᱪᱮᱫ ᱞᱮᱠᱟᱢ ᱪᱤᱠᱟᱹᱭᱟ ᱪᱮᱫ ᱞᱮᱠᱟ ᱵᱟᱝ?
ᱦᱚᱭ
ᱚᱱᱟ ᱠᱟᱛᱷᱟ ᱠᱟᱱ ᱜᱮᱭᱟ
ᱚᱱᱠᱟ ᱢᱟᱪᱷᱟ ᱵᱟᱵᱚ ᱛᱟᱦᱮᱱ ᱜᱮᱭᱟ ᱟᱵᱚ ᱫᱚ᱾
ᱦᱩᱸ ᱦᱩᱸ
ᱡᱚᱢᱟᱜ ᱠᱚᱦᱚᱸ ᱵᱟᱭ ᱠᱩᱞᱟᱜ ᱛᱟᱵᱚᱱᱟ ᱛᱚ
ᱦᱚᱭ
ᱟᱫᱚ ᱩᱱᱫᱚ ᱜᱤᱫᱽᱨᱟᱹᱵ ᱠᱚᱫᱚ ᱵᱟᱵᱚ ᱩᱱᱟᱹᱜ ᱵᱚ ᱫᱷᱮᱭᱟᱱ ᱟᱠᱚᱣᱟ
ᱦᱚᱭ
ᱟᱲᱟᱜ ᱜᱤᱰᱤ ᱠᱟᱫ ᱠᱚᱜᱮᱵᱚ
ᱦᱚᱭ ᱟᱨ ᱵᱟᱨᱦᱮ ᱠᱟᱹᱢᱤ ᱠᱚ ᱪᱟᱞᱟᱣᱮᱱ ᱜᱮ ᱱᱮᱛᱟᱨ ᱚᱱᱠᱟ ᱪᱚᱞᱚᱜ ᱠᱟᱱᱟ
ᱦᱮᱸ ᱚᱲᱟᱜ ᱨᱮ ᱡᱩᱫᱤ ᱵᱟᱠᱚ ᱛᱟᱦᱮᱱᱟ
ᱠᱟᱱᱟ ᱟᱨ ᱟᱭᱚ-ᱵᱟᱵᱟ ᱫᱚ ᱠᱟᱹᱢᱤ ᱠᱚ ᱪᱟᱞᱟᱜ ᱠᱟᱱᱟ ᱮᱸᱰᱮᱠᱷᱟᱱ ᱜᱤᱫᱽᱨᱟᱹ ᱫᱚ ᱯᱤᱭᱟᱭ ᱧᱟᱢᱮᱜᱼᱟ ᱯᱷᱟᱸᱠᱟᱭ ᱧᱟᱢᱮᱜᱼᱟ ᱫᱟᱬᱟᱱ ᱜᱮᱭᱟᱭ ᱩᱱᱤ ᱫᱚ᱾
ᱚᱱᱟ ᱜᱮᱛᱚ ᱜᱤᱫᱽᱨᱟᱹ ᱫᱚ ᱚᱞ ᱯᱟᱲᱦᱟᱣ ᱥᱮᱫ ᱢᱚᱱᱮ ᱜᱮ ᱵᱟᱝ, ᱡᱟᱦᱟᱸ ᱥᱮᱱ ᱯᱟᱛᱟ ᱦᱩᱭᱩᱜ ᱠᱟᱱᱟ ᱚᱱᱛᱮ ᱜᱮᱠᱚ ᱛᱟᱢ᱾
ᱦᱳᱭ᱾
ᱱᱤᱡᱮᱨᱤᱡ ᱠᱚᱜᱮ ᱦᱟᱸᱜ ᱪᱮᱫ ᱞᱮᱠᱟ ᱪᱚ ᱪᱤᱠᱟ. ᱠᱚ ᱦᱩᱭᱩᱜᱼᱟ ᱛᱟᱲᱟᱢ ᱚᱠᱚᱭ ᱵᱟᱠᱚ ᱛᱟᱲᱟᱢᱟ
ᱚᱱᱟ ᱜᱮ ᱦᱚᱭ ᱥᱟᱥᱚᱱ ᱠᱚ ᱦᱩᱭᱩᱜᱼᱟ
ᱦᱩᱸ ᱦᱩᱸ ᱦᱩᱸ ᱦᱩᱸ ᱥᱟᱥᱟᱱ ᱠᱚ ᱦᱩᱭᱩᱜᱼᱟ᱾
ᱟᱯᱮ ᱫᱚ ᱡᱚᱛᱚ ᱜᱮ ᱵᱟᱦᱨᱮ ᱠᱟᱹᱢᱤ ᱯᱮ ᱥᱮᱱᱚᱜᱼᱟ ᱥᱮ ᱢᱤᱫ ᱵᱟᱨ ᱦᱚᱲ ᱯᱮ ᱥᱮᱱᱚᱜᱼᱟ
ᱡᱚᱛᱚ ᱦᱚᱲ ᱵᱟᱞᱮ ᱪᱟᱞᱟᱜ ᱤᱧ ᱜᱤᱧ ᱪᱟᱞᱟᱜ ᱜᱮᱭᱟ᱾
ᱚ ᱞᱟᱦᱟᱛᱮᱢ ᱥᱮᱱ ᱵᱟᱲᱟᱣ ᱟᱠᱟᱱ ᱜᱮᱭᱟ᱾
ᱦᱚᱭ ᱪᱟᱞᱟᱣ ᱵᱟᱲᱟᱣᱟᱠ ᱟᱞᱮ ᱟᱛᱚ ᱨᱮᱱ ᱠᱚ ᱪᱟᱞᱟᱜᱼᱟ ᱟᱨ ᱤᱧ ᱥᱟᱞᱟᱜ ᱟᱞᱮ ᱚᱲᱟᱜ ᱨᱤᱱ ᱫᱚ᱾
ᱚᱸ ᱟᱯᱮ ᱚᱱᱛᱮ ᱫᱚ ᱛᱟᱦᱚᱞᱮ ᱠᱩᱲᱤ ᱜᱤᱫᱽᱨᱟᱹ ᱠᱚᱦᱚᱸ ᱠᱚ ᱥᱮᱱᱚᱜ ᱜᱮᱭᱟ? ᱟᱯᱮ ᱚᱱᱛᱮ ᱫᱚ ᱠᱩᱲᱤ ᱜᱤᱫᱽᱨᱟᱹ ᱠᱚᱦᱚᱸ ᱥᱮᱱᱚᱜ ᱜᱮᱭᱟ ᱠᱚ᱾
ᱦᱳᱭ ᱪᱟᱞᱟᱜ ᱜᱮᱭᱟᱞᱮ, ᱪᱟᱞᱟᱜ ᱜᱮᱭᱟ ᱠᱚ᱾ ᱴᱟᱠᱟ ᱯᱚᱭᱥᱟ ᱚᱵᱷᱟᱵ ᱛᱮ ᱠᱟᱹᱢᱤ ᱦᱩᱭᱩᱜ ᱜᱮᱭᱟ᱾
ᱠᱟᱹᱢᱤ ᱛᱚ ᱦᱩᱭᱩᱜ ᱜᱮᱭᱟ᱾
ᱚᱱᱟ ᱟᱝᱨᱚᱜ ᱠᱚᱞᱮ ᱥᱤᱞᱟᱹᱭ ᱵᱟᱲᱟᱭᱟ ᱪᱮᱫ ᱠᱚ᱾
ᱚ, ᱟᱫᱚ ᱩᱱᱟᱹᱜ ᱥᱟᱺᱜᱤᱧ?
ᱦᱳᱭ ᱩᱱᱟᱹᱜ ᱥᱟᱺᱜᱤᱧ ᱜᱮ᱾
ᱱᱚᱣᱟ ᱠᱚᱨᱮ ᱠᱟᱹᱢᱤ ᱵᱟᱭ ᱧᱟᱢᱚᱜ ᱠᱟᱱ ᱛᱮ?
ᱦᱮᱸ
ᱱᱚᱣᱟ ᱠᱚᱨᱮ ᱠᱟᱹᱢᱤ ᱵᱟᱭ ᱧᱟᱢᱚᱜ ᱛᱮ?
ᱵᱟᱞᱮ ᱠᱩᱥᱤᱭᱟᱜ ᱠᱟᱱᱟ ᱴᱟᱠᱟ ᱯᱩᱭᱥᱟᱹ ᱠᱚ, ᱱᱚᱛᱮ ᱠᱚᱢ ᱠᱚᱢ ᱠᱚ ᱮᱢᱚᱜ ᱠᱟᱱᱟ᱾ ᱚᱱᱟ ᱠᱷᱟᱹᱛᱤᱨ ᱩᱱᱟᱹᱜ ᱥᱟᱺᱜᱤᱧ ᱪᱟᱞᱟᱣ ᱦᱩᱭ ᱠᱟᱱᱟ᱾ ᱱᱚᱝᱠᱟ ᱫᱚ ᱥᱩᱨ ᱨᱮ ᱧᱟᱢᱚᱜ ᱠᱷᱟᱱ ᱚᱠᱚᱭ ᱩᱱᱟᱹᱜ ᱥᱟᱺᱜᱤᱧ ᱪᱟᱞᱟᱜ ᱥᱟᱱᱟᱭᱮᱭᱟ, ᱚᱲᱟᱜ ᱵᱟᱹᱜᱤ ᱠᱟᱛᱮᱫ᱾
ᱦᱩᱸ ᱠᱟᱛᱷᱟ ᱠᱟᱱ ᱜᱮᱭᱟ
ᱦᱳᱭ
ᱥᱩᱨ ᱨᱮᱢ ᱧᱟᱢ ᱞᱮᱠᱷᱟᱱ ᱚᱱᱟᱹᱜ ᱥᱟᱺᱜᱤᱧ ᱫᱚ ᱪᱮᱫᱟᱜ ᱮᱢ ᱪᱟᱞᱟᱜᱼᱟ᱾
ᱦᱟᱸ
ᱦᱩᱸ ᱱᱤᱛ ᱫᱚ ᱛᱟᱦᱚᱞᱮ ᱚᱲᱟᱜ ᱨᱮᱜᱮ᱾
ᱦᱳᱭ ᱚᱲᱟᱜ ᱨᱮᱜᱮ ᱜᱟᱯᱟ ᱢᱮᱭᱟᱝ ᱦᱟᱸᱜ ᱪᱟᱞᱟᱜ ᱦᱩᱭᱩᱜᱼᱟ ᱾ ᱴᱤᱠᱴᱤᱠ ᱠᱚ ᱜᱮᱫ ᱦᱩᱭ ᱟᱠᱟᱱᱟ᱾
ᱦᱚᱸ ᱟᱨ ᱟᱯᱮ ᱫᱚ ᱛᱚᱵᱮ ᱚᱲᱟᱜ ᱠᱚ ᱫᱚ ᱵᱟᱝ᱾
ᱦᱮᱸ ᱟᱞᱮ ᱛᱚ ᱚᱲᱟᱜ ᱠᱚᱨᱮ ᱜᱮᱞᱮ ᱠᱟᱹᱢᱤᱭᱟ᱾
ᱵᱟᱝ ᱥᱮᱱ ᱵᱟᱲᱟ ᱦᱩᱭ ᱠᱟᱱᱟ ᱵᱟᱦᱨᱮ ᱥᱮᱱ ᱦᱚᱸ᱾
ᱟᱪᱪᱷᱟ
ᱛᱟᱦᱚᱞᱮ ᱟᱢ ᱢᱟ ᱠᱤᱵᱩᱜ ᱠᱚᱢ ᱡᱚᱢ,